ᱦᱩᱸᱜ ᱦᱮᱸ ᱡᱚᱦᱟᱨ ᱜᱮ।
ᱦᱮᱸ ᱡᱚᱦᱟᱨ ᱜᱮ ᱟᱫᱚ ᱤᱧᱟᱹᱜ ᱨᱚᱲ ᱟᱸᱡᱚᱢᱚᱜ ᱠᱟᱱ ᱛᱤᱧᱟᱹ ᱴᱷᱤᱠ ᱴᱷᱟᱠ?
ᱦᱮᱸ ᱟᱸᱡᱚᱢᱚᱜ ᱠᱟᱱᱟ।
ᱦᱮᱸ ᱟᱢᱟᱜ ᱨᱚᱲ ᱦᱚᱸ ᱟᱸᱡᱚᱢᱚᱜ ᱠᱟᱱ ᱜᱮᱭᱟ।
ᱟᱪᱪᱷᱟ ᱦᱮᱸ।
ᱛᱟᱦᱚᱞᱮ ᱱᱤᱛᱚᱜ ᱫᱚᱝ ᱠᱟ ᱪᱮᱫ ᱮᱢ , ᱱᱤᱛᱚᱜᱢᱟ ᱛᱟᱨᱟᱥᱤᱧ ᱵᱮᱲᱟ
ᱱᱤᱛᱚᱜ ᱫᱚ ᱦᱮᱸ ᱛᱟᱨᱟᱥᱤᱧ ᱵᱮᱲᱟ ᱱᱤᱛᱚᱜ ᱫᱚ ᱮᱸᱜ ᱚᱱᱠᱟ ᱫᱚ ᱪᱮᱫ ᱦᱚᱸ ᱵᱟᱹᱧ ᱪᱤᱠᱟᱹᱭᱮᱫᱼᱟ ᱱᱤᱛᱚᱜ ᱫᱚ ᱱᱚᱸᱜᱼᱚᱭ ᱫᱩᱲᱩᱵ ᱵᱟᱲᱟ ᱦᱩᱭ ᱠᱟᱱᱟ,
ᱟᱪᱪᱷᱟ ᱟᱪᱪᱷᱟ ᱟᱹᱰᱤ ᱱᱟᱯᱟᱭ ᱛᱟᱞᱦᱮ ᱛᱟᱨᱟᱥᱤᱧ ᱵᱮᱲᱟ ᱫᱚ ᱚᱱᱠᱟ ᱫᱟᱬᱟᱱ ᱠᱚ ᱵᱟᱯᱮ ᱪᱟᱞᱟᱜ ᱜᱮᱭᱟ ᱚᱱᱠᱟ ᱟᱹᱰᱤ ᱟᱭᱢᱟ ᱟᱛᱳ ᱨᱮ ᱚᱱᱠᱟ ᱜᱟ ᱛᱮ ᱜᱤᱫᱽᱨᱟᱹ ᱠᱚ ᱢᱮᱥᱟ ᱠᱟᱛᱮᱜ ᱱᱚᱝᱠᱟ ᱛᱟᱨᱟᱥᱤᱧ ᱵᱮᱲᱟ?
ᱮᱸ ᱫᱟᱬᱟᱱ ᱠᱚᱫᱚᱞᱮ ᱪᱟᱞᱟᱜ ᱜᱮᱭᱟ ᱛᱟᱨᱟᱥᱤᱧ ᱵᱮᱲᱟ ᱫᱚ ᱫᱟᱬᱟᱱ ᱫᱚ ᱱᱟᱯᱟᱭ ᱜᱮᱭᱟ। ᱡᱮ ᱥᱟᱨᱟ ᱫᱤᱱᱹᱢᱟᱱ ᱚᱲᱟᱜ ᱨᱮ ᱛᱟᱦᱮᱸ ᱦᱚᱸ ᱵᱟᱝ ᱵᱮᱥ ᱟᱥᱮ ᱠᱟᱹᱴᱤᱡ ᱫᱚ ᱫᱟᱲᱟᱢ ᱵᱟᱲᱟ ᱫᱚ ᱞᱟᱜᱟᱜ ᱜᱮᱭᱟ ᱟᱫᱚ ᱱᱤᱛᱚᱜ ᱫᱚ ᱱᱟᱸᱜ ᱚᱱᱠᱟ ᱫᱚ ᱪᱟᱥ ᱥᱤᱡᱤᱱ ᱠᱟᱱᱟ ᱛᱚ, ᱟᱫᱚ ᱱᱤᱛᱚᱜ ᱫᱚ ᱡᱷᱚᱛᱚ ᱜᱮ ᱪᱟᱥ ᱵᱟᱥᱞᱮ ᱪᱟᱞᱟᱜ ᱠᱟᱱᱟ ᱡᱮ ᱪᱟᱥ ᱠᱟᱹᱢᱤ, ᱟᱫᱚ ᱚᱱᱟ ᱠᱷᱟᱹᱛᱤᱨ ᱱᱤᱛᱳᱜ ᱫᱚ ᱱᱟᱸᱜ ᱪᱟᱥ ᱫᱤᱱ ᱫᱚ ᱚᱱᱠᱟ ᱫᱚ ᱫᱟᱬᱟᱱ ᱠᱚᱫᱚ ᱵᱟᱝᱞᱮ ᱪᱟᱞᱟᱣ ᱵᱟᱲᱟᱜ ᱠᱟᱱᱟ। ᱛᱟᱨᱟᱥᱤᱧ ᱵᱮᱲᱟ ᱫᱚ, ᱚᱱᱮ ᱪᱟᱥ ᱠᱚ ᱨᱟᱠᱟᱵ ᱞᱮᱱ ᱠᱷᱟᱱ ᱥᱤᱛᱩᱝ ᱵᱮᱲᱟ ᱚ ᱥᱤᱛᱩᱝ ᱫᱤᱱ ᱩᱱᱫᱚ ᱱᱟᱜ ᱟᱫᱚ ᱪᱮᱫ ᱦᱚᱸ ᱵᱟᱝᱞᱮ ᱪᱤᱠᱟᱹᱭᱟ᱾ ᱟᱫᱚ ᱚ ᱩᱱ ᱡᱚᱠᱷᱚᱱ ᱜᱮ ᱚᱝᱠᱟ ᱛᱟᱨᱟᱥᱤᱧ ᱵᱮᱲᱟ ᱫᱟᱬᱟᱱ ᱠᱚᱞᱮ ᱪᱟᱞᱟᱣ ᱵᱟᱲᱟᱜ ᱜᱮᱭᱟ ᱟᱨ ᱱᱤᱛᱚᱜ ᱫᱚ ᱱᱟᱦᱟᱜ ᱪᱟᱥ ᱠᱟᱢᱤ ᱜᱮᱞᱮ ᱪᱟᱞᱟᱜ ᱠᱟᱱᱟ ᱚᱝᱠᱟ ᱫᱚ ᱟᱫᱚ ᱥᱚᱢᱚᱭ ᱠᱚ ᱵᱟᱝᱞᱮ ᱧᱟᱢᱮᱫ ᱛᱮ ᱚᱱᱠᱟ ᱛᱟᱲᱟᱢ ᱵᱟᱲᱟ ᱠᱚᱫᱚ ᱱᱟᱦᱟᱜ ᱵᱟᱝᱞᱮ ᱪᱟᱞᱟᱜ ᱠᱟᱱᱟ᱾
ᱦᱳᱭ ᱦᱳᱭ ᱟᱫᱚ ᱱᱤᱛ ᱛᱟᱨ ᱢᱟ ᱪᱟᱥ ᱫᱤᱱ ᱠᱟᱱᱟ ᱥᱮ ᱟᱫᱚ ᱚᱱᱠᱟ ᱚᱠᱛᱚ ᱠᱚ ᱵᱟᱭ ᱧᱟᱢᱚᱜ ᱜᱮᱭᱟ, ᱪᱟᱥ ᱠᱟᱹᱢᱤ ᱠᱚ ᱪᱟᱞᱟᱜ ᱦᱩᱭᱩᱜ ᱜᱮᱭᱟ ᱛᱚ ᱵᱟᱹᱫ ᱠᱚ᱾
ᱦᱮᱸ᱾
ᱟᱫᱚ ᱟᱞᱮ ᱦᱚᱸ ᱚᱱᱠᱟ ᱫᱟᱬᱟᱱ ᱠᱚᱫᱚᱞᱮ ᱥᱮᱱ ᱵᱟᱲᱟᱜ ᱜᱮᱭᱟ, ᱮᱸ ᱚᱝᱠᱟ ᱟᱛᱳ ᱨᱮᱱ ᱜᱟᱛᱮ ᱠᱚ ᱮᱸ ᱢᱮᱥᱟ ᱠᱟᱛᱮ, ᱚᱱᱟ ᱥᱤᱛᱩᱝ ᱫᱤᱱ ᱡᱚ ᱠᱷᱚᱱ ᱜᱚᱨᱚᱢ ᱫᱤᱱ ᱥᱮᱴᱮᱨᱚᱜ ᱜᱮᱭᱟ, ᱤᱱᱟᱹ ᱥᱚᱢᱚᱭ ᱨᱮᱫᱚ ᱥᱟᱨᱟᱫᱤᱱ ᱚᱲᱟᱜ ᱨᱮ ᱛᱟᱦᱮᱸ ᱵᱮᱥ ᱵᱟᱭ ᱵᱩᱡᱷᱟᱹᱜ ᱜᱮᱭᱟ, ᱛᱟᱦᱚᱞᱮ ᱚᱝᱠᱟ ᱵᱟᱦᱨᱮ ᱥᱮᱫ ᱪᱟᱞᱟᱣ ᱞᱮᱱᱠᱷᱟᱱ ᱠᱟᱹᱴᱤᱡ ᱦᱚᱭ ᱠᱚ ᱵᱷᱟᱜᱮ ᱵᱩᱡᱷᱟᱹᱜᱼᱟ᱾
ᱟᱪᱪᱷᱟ ᱦᱮᱸ᱾
ᱦᱳᱭ ᱟᱫᱚ ᱚᱱᱟ ᱞᱮ ᱞᱮᱠᱟᱛᱮ ᱫᱟᱬᱟ ᱵᱟᱲᱟ ᱫᱚ ᱮᱸ ᱪᱟᱞᱟ ᱵᱟᱲᱟ ᱦᱩᱭᱩᱜ ᱜᱮᱭᱟ, ᱟᱨ ᱛᱟᱦᱚᱞᱮ ᱚᱝᱠᱟ ᱥᱟᱺᱜᱤᱧ ᱫᱟᱬᱟᱱ ᱠᱚᱢ ᱥᱮᱱ ᱵᱟᱲᱟ ᱟᱠᱟᱱᱟ ᱥᱮ ᱵᱟᱝᱟ ᱥᱟᱺᱜᱤᱧ ᱥᱮᱫ?
ᱦᱮᱸ ᱫᱟᱬᱟᱱ ᱠᱚ ᱥᱟᱺᱜᱤᱧ ᱠᱷᱚᱱᱟᱜ ᱤᱧ, ᱥᱟᱺᱜᱤᱧ ᱥᱮᱱ ᱫᱚᱧ ᱪᱟᱞᱟᱣ ᱫᱩᱧ ᱪᱟᱞᱟᱣ ᱠᱟᱱ ᱚᱱᱮ ᱧᱮᱞᱡᱚᱝ ᱠᱚ ᱵᱩᱨᱩ ᱠᱚ ᱧᱮᱞᱤᱧ ᱪᱟᱞᱟᱣ ᱠᱟᱱᱟ, ᱚᱱᱟ ᱪᱷᱟᱲᱟ ᱚᱝᱠᱟ ᱫᱤᱜᱷᱟ ᱠᱚ ᱚᱱᱟ ᱠᱚ ᱧᱮᱞᱤᱧ ᱪᱟᱞᱟᱣ ᱠᱟᱱᱟ, ᱟᱨᱦᱚᱸᱻ ᱟᱨᱦᱚᱸ ᱚᱱ ᱠᱟ ᱪᱤᱲᱤᱭᱟᱠᱷᱟᱱᱟ ᱠᱚ ᱟᱹᱰᱤ ᱟᱢᱫᱟ ᱡᱤᱵᱽ-ᱡᱤᱭᱟᱹᱞᱤ ᱠᱚ ᱡᱟᱦᱟᱸ ᱠᱚᱨᱮ ᱠᱚ ᱫᱚᱦᱚ ᱠᱟᱜ ᱠᱚᱣᱟ ᱩᱱᱠᱩ ᱧᱮᱧᱮᱞ ᱠᱩᱧ ᱪᱟᱞᱟᱣ ᱟᱠᱟᱱ ᱜᱮᱭᱟ, ᱚᱝᱠᱟ ᱫᱟᱬᱟᱱ ᱢᱮᱱ ᱛᱮᱫᱚ ᱚᱱᱟ ᱠᱚᱨᱮ ᱜᱤᱧ ᱪᱟᱞᱟᱣ ᱠᱟᱱᱟ᱾
ᱟᱪᱪᱷᱟ ᱟᱪᱪᱷᱟ ᱛᱟᱦᱚᱞᱮ ᱚᱝᱠᱟ ᱵᱤᱨ ᱵᱩᱨᱩ ᱠᱚᱨᱮ ᱦᱚᱢ ᱫᱮᱡ ᱵᱟᱲᱟ ᱟᱠᱟᱱ ᱜᱮᱭᱟ ᱡᱟᱦᱟᱸ ᱨᱮ ᱵᱩᱨᱩ ᱫᱮᱡ ᱠᱚ ᱦᱳᱭᱳᱜ ᱜᱮᱭᱟ᱾
ᱦᱮᱸ, ᱦᱮᱸ᱾
ᱦᱮᱸ, ᱚᱝᱠᱟ ᱜᱮ ᱮᱸ ᱤᱧ ᱦᱚᱸ ᱚᱝᱠᱟ ᱜᱮ ᱵᱤᱨ ᱵᱩᱨᱩ ᱠᱚᱫᱚᱧ ᱧᱮᱞ ᱵᱟᱲᱟ ᱟᱠᱟᱫ ᱜᱮᱭᱟ ᱡᱟᱦᱟᱸ ᱨᱮ ᱚᱝᱠᱟ ᱮᱸ ᱟᱹᱰᱤ ᱪᱮᱛᱟᱱ ᱵᱩᱨᱩ ᱠᱚ ᱫᱮᱡᱚᱜ ᱦᱩᱭᱩᱜ ᱜᱮᱭᱟ ᱱᱚᱝ ᱠᱟᱱᱟᱜ ᱡᱟᱭᱜᱟ ᱦᱚᱸᱧ ᱧᱮᱞ ᱵᱟᱲᱟ ᱟᱠᱟᱫ ᱜᱮᱭᱟ, ᱟᱨ ᱱᱚᱝᱠᱟ ᱫᱟᱬᱟᱱ ᱡᱟᱭᱜᱟ ᱠᱚᱦᱚᱧ ᱥᱮᱱ ᱵᱟᱲᱟ ᱟᱠᱟᱱ ᱜᱮᱭᱟ ᱥᱚᱢᱩᱫᱨᱚ ᱫᱷᱟᱨᱮ ᱛᱟᱨ ᱯᱚᱨᱮ ᱱᱚᱝᱠᱟ ᱡᱟᱦᱟᱸ ᱠᱚᱨᱮ ᱰᱮᱢ ᱫᱟᱜ ᱠᱚ ᱛᱚᱞ ᱫᱚᱦᱚ ᱠᱟᱫᱟ, ᱱᱚᱝᱠᱟᱱᱟᱜ ᱡᱟᱭᱜᱟ ᱠᱚᱨᱮ ᱦᱚᱸᱧ ᱥᱮᱱ ᱵᱟᱲᱟ ᱟᱠᱟᱱ ᱜᱮᱭᱟ᱾ ᱦᱳᱭ, ᱟᱨ ᱱᱚᱝᱠᱟ ᱮᱸ ᱵᱤᱨ ᱵᱩᱨᱩ ᱠᱚᱨᱮ ᱦᱚᱸ ᱤᱧ ᱫᱚ ᱟᱹᱰᱤ ᱵᱮᱥ ᱤᱧ ᱵᱩᱡᱷᱟᱹᱣ ᱜᱮᱭᱟ, ᱮᱸ ᱟᱹᱰᱤ ᱪᱮᱨᱦᱨᱟ ᱥᱟᱡᱟᱣ ᱠᱚᱜᱼᱟ ᱥᱮ ᱦᱟᱹᱨᱭᱟᱹᱲ ᱜᱮ,
ᱦᱮᱸ, ᱦᱮᱸ ᱟᱨ ᱦᱮᱸ᱾ ᱟᱨᱦᱚᱸ ᱱᱤᱛᱚᱜ ᱥᱚᱢᱚᱡ ᱵᱟᱫᱽ ᱠᱟᱛᱮᱫ ᱫᱚ ᱧᱮᱞ ᱟᱢ ᱡᱮ ᱯᱷᱟᱹᱜᱩᱱ ᱵᱚᱸᱜᱟ, ᱩᱱ ᱡᱚᱠᱷᱚᱱ ᱫᱚ ᱟᱨᱦᱚᱸ ᱟᱹᱰᱤ ᱢᱚᱡᱽ ᱜᱮ ᱵᱩᱡᱷᱟᱹᱜᱼᱟ᱾ ᱡᱷᱚᱛᱚ ᱫᱟᱨᱮ ᱠᱚᱨᱮ ᱜᱮ ᱱᱟᱣᱟ ᱥᱟᱠᱟᱢ ᱥᱟᱜᱮᱱ ᱠᱚᱜᱼᱟ ᱟᱨᱦᱚᱸ ᱵᱟᱦᱟ ᱦᱚᱸ ᱱᱟᱣᱟ ᱵᱟᱦᱟ ᱜᱮ ᱯᱷᱩᱴᱳᱣ ᱠᱚᱜᱼᱟ, ᱟᱫᱚ ᱟᱹᱰᱤ ᱪᱚᱨᱚᱠ ᱜᱮ ᱵᱤᱨ ᱵᱩᱨᱩ ᱫᱚ ᱥᱚᱵᱷᱟ ᱠᱚᱜᱼᱟ ᱩᱱ ᱡᱚᱠᱷᱚᱱ ᱦᱚᱸ ᱟᱹᱰᱤ ᱱᱟᱯᱟᱭ ᱵᱩᱡᱷᱟᱹᱜ ᱜᱮᱭᱟ᱾
ᱦᱮᱸ ᱦᱮᱸ ᱮᱠᱫᱚᱢ ᱟᱹᱰᱤ ᱮᱸ ᱡᱚᱛᱷᱟᱛ ᱠᱟᱛᱷᱟ ᱜᱮᱢ ᱞᱟᱹᱭ ᱠᱟᱜᱼᱟ, ᱡᱮ ᱚᱱᱟ ᱯᱷᱟᱹᱜᱩᱱ ᱵᱚᱸᱜᱟ ᱥᱚᱢᱟᱹᱭ ᱫᱚ, ᱮᱸ ᱱᱟᱣᱟ ᱫᱟᱨᱮ ᱥᱟᱠᱟᱢ ᱠᱚ ᱥᱟᱜᱮᱱᱚᱜᱼᱟ ᱥᱮ ᱟᱫᱚ ᱟᱹᱰᱤ ᱵᱮᱥ ᱧᱮᱞᱚᱜᱼᱟ ᱵᱤᱨ ᱵᱩᱨᱩ ᱠᱚ ᱥᱟᱡᱟᱣ ᱠᱚᱜ-ᱟ, ᱟᱨ ᱵᱟᱦᱟ ᱠᱚᱦᱚᱸ ᱟᱹᱰᱤ ᱪᱮᱨᱦᱨᱟ ᱮᱸᱻ ᱤᱱᱮ ᱜᱮ ᱢᱟᱱᱮ, ᱦᱟᱞᱮᱜ ᱜᱮ ᱵᱟᱦᱟᱜ-ᱟ ᱥᱮ ᱢᱟᱱᱮ ᱟᱹᱰᱤ ᱪᱮᱨᱦᱟ ᱧᱮᱞ ᱡᱚᱝ ᱛᱮ ᱧᱮᱞᱚᱜᱼᱟ, ᱵᱤᱨ ᱵᱩᱨᱩ ᱠᱚ ᱥᱚᱵᱷᱟᱜᱼᱟ ᱧᱮᱞ ᱛᱮ᱾
ᱦᱮᱸ᱾
ᱦᱳᱭ ᱟᱫᱚ ᱚᱱᱠᱟ ᱵᱤᱨ ᱵᱩᱨᱩ ᱠᱚ ᱚ ᱢᱟᱱᱮ ᱟᱹᱰᱤ ᱵᱮᱥ ᱧᱮᱞ ᱡᱚᱝ ᱛᱮ ᱧᱮᱞᱚᱜᱼᱟ᱾ᱟᱫᱚ ᱢᱟᱱᱮ ᱢᱚᱱᱮ ᱠᱚᱦᱚᱸ ᱟᱹᱰᱤ ᱱᱟᱯᱟᱭ ᱵᱩᱡᱷᱟᱹᱜᱼᱟ ᱚᱱᱟ ᱠᱚ ᱧᱮᱞ ᱠᱟᱛᱮ ᱜᱮ, ᱦᱩᱸ ᱟᱫᱚ ᱛᱟᱦᱚᱞᱮ ᱟᱯᱮ ᱫᱚ ᱚᱱᱠᱟ ᱵᱤᱨ ᱠᱚᱫᱚ ᱢᱮᱱᱟᱜ ᱟᱠᱟᱫ ᱜᱮᱭᱟ ᱥᱮ ᱵᱟᱝ,
ᱟᱪᱪᱷᱟ, ᱦᱮᱸ ᱟᱞᱮ ᱥᱮᱱ ᱠᱚᱦᱚᱸ ᱦᱮᱱᱟᱜ ᱜᱮᱭᱟ ᱟᱞᱮ ᱥᱮᱱ ᱫᱚ ᱵᱩᱨᱩ ᱠᱚᱫᱚ ᱵᱟᱹᱱᱩᱜᱼᱟ᱾ ᱵᱩᱨᱩ ᱠᱚᱫᱚ ᱟᱹᱰᱤ ᱥᱟᱺᱜᱤᱧ ᱥᱟᱺᱜᱤᱧ ᱨᱮ ᱦᱮᱱᱟᱜᱼᱟ ᱟᱨ ᱵᱤᱨ ᱠᱚᱜᱮ ᱱᱟᱜ ᱦᱮᱱᱟᱜᱼᱟ᱾
ᱟᱪᱪᱷᱟ, ᱟᱪᱪᱷᱟ, ᱦᱮᱸ ᱚᱱᱠᱟ ᱜᱮ ᱟᱞᱮᱥᱮᱫ ᱦᱚᱸ ᱵᱤᱨ ᱠᱚᱫᱚ ᱢᱮᱱᱟᱜ ᱟᱠᱟᱫ ᱜᱮᱭᱟ ᱟᱫᱚ ᱚᱱᱠᱟ ᱫᱚᱢᱮ ᱥᱩᱨ ᱨᱮᱫᱚ ᱵᱟᱹᱱᱩᱜ ᱠᱟᱜ ᱥᱟᱺᱜᱤᱧ ᱧᱚᱜ ᱨᱮ ᱢᱮᱱᱟᱜᱼᱟ᱾
ᱦᱮᱸ ᱛᱟᱦᱚᱞᱮᱱᱟᱜ ᱵᱤᱨ ᱫᱚ ᱟᱯᱮ ᱫᱚ ᱟᱹᱰᱤᱯᱮ ᱥᱟᱺᱜᱤᱧ ᱜᱮᱭᱟ᱾
ᱦᱳᱭ ᱵᱤᱨ ᱫᱚ
ᱟᱪᱪᱷᱟ ᱦᱮᱸ
ᱟᱫᱚ ᱛᱟᱦᱚᱞᱮ ᱟᱯᱮ ᱥᱮᱫ ᱚᱱᱟ ᱵᱤᱨ ᱠᱚᱨᱮ ᱟᱸᱡᱚᱢ ᱠᱟᱹᱜᱟᱹᱧ ᱡᱮ, ᱮᱸᱜ ᱞᱮᱭ ᱟᱹ ᱟᱞᱮ ᱥᱮᱜ ᱧᱟᱢ ᱫᱚ ᱧᱟᱢᱚᱜ ᱜᱮᱭᱟ ᱟᱫᱚ ᱟᱯᱮ ᱥᱮᱫ ᱪᱮᱫ ᱞᱮᱠᱟ ᱚᱱᱟ ᱠᱩᱭᱰᱤ ᱠᱚ ᱢᱟᱛᱠᱚᱢ ᱠᱚ ᱧᱟᱢᱚᱜ ᱜᱮᱭᱟ ᱥᱮ
ᱟᱪᱪᱷᱟ, ᱦᱮᱸ
ᱵᱤᱨ ᱠᱚᱨᱮ ᱫᱚ ᱱᱟᱦᱟᱜ ᱚᱱᱟ ᱠᱚᱜᱮ ᱟᱱᱟ ᱠᱚᱜᱮ ᱟᱛᱮᱫ ᱜᱮᱛᱚ ᱵᱤᱨ ᱵᱩᱨᱩ ᱚᱸ ᱵᱤᱨ ᱫᱚ ᱵᱮᱱᱟᱣ ᱟᱠᱟᱱᱟ ᱡᱮ ᱥᱟᱨᱡᱚᱢ ᱠᱚ, ᱢᱟᱛᱠᱚᱢ ᱠᱚ, ᱛᱮᱨᱮᱞ ᱠᱚ, ᱛᱟᱨᱚᱵ ᱠᱚ, ᱱᱚᱣᱟ ᱠᱚ ᱡᱚᱛᱚ ᱠᱚᱜᱮ ᱧᱟᱢᱚᱜ ᱜᱮᱭᱟ ᱟᱨ ᱚᱱᱟ ᱢᱟᱛᱠᱚᱢ ᱦᱚᱸ, ᱡᱟᱹᱥᱛᱤ ᱜᱮ ᱧᱟᱢᱚᱜ ᱜᱮᱭᱟ ᱚᱱᱟ ᱵᱤᱨ ᱨᱮ ᱟᱞᱮ ᱚᱱᱟ ᱵᱤᱨ ᱨᱮ, ᱢᱟᱛᱠᱚᱢ ᱥᱚᱢᱳᱭ ᱫᱚ ᱢᱟᱛᱠᱚᱢ ᱞᱮ ᱦᱟᱞᱟᱝ ᱜᱮᱭᱟ ᱤᱱᱟᱹ ᱯᱚᱨᱮ ᱫᱚ ᱱᱟᱜ ᱠᱩᱭᱰᱤ-ᱟ᱾ ᱚᱱᱟ ᱡᱚ ᱛᱮ ᱡᱟᱦᱟᱸ ᱚᱸ ᱚᱱᱟ ᱠᱩᱭᱰᱤ ᱚᱱᱟ ᱦᱚᱸᱞᱮ ᱦᱟᱞᱟᱝ ᱜᱮᱭᱟ ᱟᱫᱚ ᱚᱱᱟ ᱫᱚ ᱱᱟᱜ ᱨᱚᱦᱚᱲ ᱠᱟᱛᱮᱜ ᱥᱩᱱᱩᱢ ᱞᱮ ᱵᱮᱱᱟᱣ ᱜᱮᱭᱟ
ᱦᱳᱭ ᱦᱳᱭ ᱠᱩᱭᱰᱤ ᱥᱩᱱᱩᱢ ᱠᱚ ᱵᱮᱱᱟᱣ ᱜᱮᱭᱟ ᱛᱚ
ᱦᱮᱸ
ᱟᱫᱚ ᱠᱩᱭᱰᱤ ᱥᱩᱱᱩᱢ ᱦᱚᱸ ᱞᱟᱹᱭ ᱟᱠᱚ ᱡᱮ ᱡᱟᱦᱟᱸ ᱨᱟᱵᱟᱝ ᱫᱤᱱ ᱮ ᱵᱷᱟᱜᱮᱟᱜ ᱚᱡᱚᱜ ᱡᱟᱦᱟᱸ ᱞᱮᱠᱟ ᱦᱚᱲᱢᱚ ᱠᱚ ᱯᱟᱲᱟᱜᱚᱜ ᱛᱟᱵᱚᱱᱟ ᱥᱮ ᱨᱚᱫᱚᱜ ᱛᱟᱵᱚᱱᱟ ᱤᱱᱟᱹ ᱞᱟᱹᱜᱤᱫ ᱛᱮ ᱟᱹᱰᱤ ᱵᱮᱥᱟ ᱚᱱᱟ ᱚᱡᱚᱜ
ᱦᱮᱸ ᱱᱚᱜ-ᱚᱭ ᱱᱚᱣᱟ ᱡᱮ ᱠᱟᱹᱢᱤ ᱥᱤᱡᱤᱱ ᱟᱥᱟᱲ ᱵᱚᱹᱜᱟ ᱛᱚᱠᱷᱚᱱ ᱦᱚᱸ ᱵᱟᱹᱫᱽ ᱠᱚᱨᱮ ᱠᱷᱚᱱᱟᱜ ᱮᱢ ᱨᱟᱠᱟᱵ ᱦᱤᱡᱩᱜᱼᱟ ᱛᱚ ᱛᱚᱠᱷᱚᱱ ᱦᱚᱸ ᱚᱱᱟ ᱥᱩᱱᱩᱢ ᱡᱩᱫᱤᱢ ᱚᱡᱚᱜ ᱡᱚᱝᱼᱟ ᱦᱚᱲᱢᱚ ᱛᱤ ᱡᱟᱸᱜᱟ ᱠᱚᱫᱚ ᱱᱟᱜ ᱟᱹᱰᱤ ᱚᱸ ᱟᱹᱰᱤ ᱱᱚᱨᱚᱢ ᱜᱮ ᱵᱩᱡᱷᱟᱹᱜᱼᱟ ᱪᱤᱠᱟᱹᱲᱚᱜᱼᱟ ᱦᱮᱸ ᱟᱨ ᱟᱹᱰᱤ ᱢᱚᱸᱡᱽ ᱜᱮ ᱚᱡᱚᱜ ᱡᱚᱝ ᱨᱮᱦᱚᱸ ᱵᱮᱥ ᱵᱩᱡᱷᱟᱹᱜᱼᱟ
ᱦᱳᱭ ᱦᱳᱭ ᱮᱸᱼᱼ ᱮᱴᱟᱜ ᱮᱴᱟᱜ ᱢᱟᱱᱮ ᱱᱟᱲᱠᱳᱞ ᱥᱩᱱᱩᱢ ᱠᱚ ᱥᱮ ᱛᱩᱲᱤ ᱥᱩᱱᱩᱢ ᱠᱚ ᱠᱷᱚᱱᱟᱜ ᱫᱚ ᱮ ᱞᱟᱹᱭᱟᱠᱚ ᱠᱩᱭᱰᱤ ᱥᱩᱱᱩᱢ ᱚᱡᱚᱜ ᱞᱮᱠᱷ ᱠᱷᱟᱱ ᱫᱚ ᱚᱱᱟ ᱢᱟ ᱪᱤᱠᱟᱹᱲᱚᱜᱼᱟ ᱥᱮ ᱵᱷᱟᱜᱤ ᱛᱟᱦᱮᱱᱟ ᱟᱨ ᱮᱴᱟᱜ ᱡᱟᱦᱟᱸ ᱥᱩᱱᱩᱢ ᱠᱚᱵᱚᱱ ᱚᱡᱚᱜ ᱜᱮᱭᱟ ᱚᱱᱟ ᱠᱚᱫᱚ ᱠᱟᱹᱴᱤᱡ ᱚᱴᱟᱝ ᱚᱜᱼᱟ ᱦᱚᱲᱢᱚ ᱨᱮ ᱡᱟᱹᱥᱛᱤ ᱜᱷᱟᱹᱲᱤᱡ ᱵᱟᱭ ᱛᱟᱦᱮᱱᱟ
ᱦᱮᱸ
ᱟᱫᱚ ᱚᱱᱠᱟᱜᱮ ᱛᱟᱦᱞᱮ ᱠᱩᱭᱰᱤ ᱠᱚᱦᱚᱸ ᱯᱮ ᱞᱮᱱ ᱜᱮᱭᱟ ᱦᱮᱸ ᱥᱮ ᱵᱟᱝ
ᱦᱳᱭ ᱟᱨ ᱛᱟᱦᱚᱞᱮ ᱚᱱᱠᱟ ᱢᱟᱛᱠᱚᱢ ᱦᱚᱸᱯᱮ ᱦᱟᱞᱟᱝ ᱜᱮᱭᱟ ᱥᱤᱡᱤᱱ ᱨᱮ
ᱦᱮᱸ,
ᱦᱮᱸ ᱛᱚ ᱚᱱᱠᱟ ᱜᱮ, ᱛᱟᱦᱚᱞᱮ ᱱᱚ-ᱚᱭ ᱡᱷᱚᱛᱚ ᱞᱮᱠᱟᱱᱟᱜ ᱡᱤᱱᱤᱥ ᱜᱮ, ᱵᱤᱨ ᱟᱯᱮ ᱥᱮᱱᱟᱜ ᱵᱤᱨ ᱠᱚᱨᱮ ᱦᱚᱸ ᱢᱮᱱᱟᱜ ᱟᱠᱟᱫ ᱜᱮᱭᱟ?
ᱦᱮᱸ, ᱡᱷᱚᱛᱚ ᱨᱚᱠᱚᱢᱟᱜ ᱜᱮ ᱧᱟᱢᱚᱜᱼᱟ᱾
ᱦᱮᱸ, ᱟᱨ ᱛᱟᱦᱚᱞᱮ ᱚᱱᱟ ᱥᱟᱨᱡᱚᱢ ᱡᱚ ᱠᱚᱫᱚ, ᱟᱯᱮᱥᱮᱫ ᱫᱚ ᱢᱮᱱᱟᱜ ᱜᱮᱭᱟ ᱛᱚ?
ᱦᱮᱸ, ᱥᱟᱨᱡᱚᱢ ᱡᱚ ᱠᱚᱦᱚᱸ ᱦᱮᱱᱟᱜ ᱟᱠᱟᱜ ᱜᱮᱭᱟ,
ᱟᱪᱪᱷᱟ, ᱟᱞᱮ ᱥᱮᱫ ᱦᱚᱸ ᱚᱱᱠᱟ ᱫᱚ ᱮᱸ ᱢᱮᱱᱟᱜ ᱟᱠᱟᱫ ᱜᱮᱭᱟ, ᱟᱫᱚ ᱠᱟᱹᱴᱤᱡ ᱵᱤᱨ ᱠᱚ ᱥᱟᱺᱜᱤᱧ ᱧᱚᱜ ᱜᱮ ᱛᱟᱞᱮᱭᱟ᱾ ᱥᱟᱨᱡᱚᱢ ᱡᱚᱜ ᱠᱚᱦᱚᱸ ᱢᱮᱱᱟᱜ ᱜᱮᱭᱟ, ᱡᱚᱜᱼᱟ ᱥᱤᱡᱤᱱ ᱨᱮ, ᱟᱨ ᱱᱚᱣᱟ ᱢᱟᱛᱠᱚᱢ ᱠᱩᱭᱰᱤ, ᱵᱟᱠᱲᱮ ᱱᱚᱣᱟ ᱠᱚᱦᱚᱸ ᱦᱩᱭᱩᱜ ᱜᱮᱭᱟ, ᱟᱨ ᱡᱟᱦᱟᱸ ᱛᱟᱞᱮ ᱵᱟᱠ -ᱠᱮᱲᱮ ᱮ ᱚᱝᱠᱟ ᱞᱮ ᱟᱠᱚ ᱡᱮ, ᱥᱚᱲᱮ ᱜᱮᱭᱟ ᱠᱚ, ᱚᱱᱠᱟ ᱥᱚᱲᱮ ᱵᱟᱲᱟ ᱟᱠᱟᱜ ᱯᱮ ᱥᱮ ᱵᱟᱝᱟ?
ᱦᱮᱸᱻ ᱵᱟᱠᱲᱮ ᱫᱚ ᱱᱟᱜ ᱥᱳᱲᱮ ᱠᱟᱛᱮᱜ ᱫᱚ ᱱᱟᱜ, ᱵᱟᱝᱞᱮ ᱵᱟᱹᱧ ᱡᱚᱢ ᱟᱠᱟᱜᱼᱟ ᱤᱧ ᱫᱚ, ᱟᱫᱚ ᱵᱟᱝᱞᱮ ᱥᱚᱲᱮ ᱠᱟᱫ ᱛᱮ ᱱᱟᱜ ᱵᱟᱹᱧ ᱡᱚᱢ ᱟ ᱚᱱᱠᱟ ᱩᱛᱩᱣᱟᱜ ᱫᱚᱧ ᱡᱚᱢ ᱠᱟᱜ ᱜᱮᱭᱟ, ᱩᱛᱩ ᱫᱚᱞᱮ ᱩᱛᱩ ᱵᱟᱲᱟᱭ ᱜᱮᱭᱟ᱾ ᱟᱫᱚ ᱮ ᱡᱷᱚᱛᱚ ᱦᱚᱲ ᱫᱚ ᱱᱟᱜ, ᱵᱟᱠᱲᱮ ᱫᱚ ᱵᱟᱝᱠᱚ ᱡᱚᱢ ᱜᱮᱭᱟ ᱛᱚ, ᱟᱫᱚ ᱚᱱᱟ ᱠᱷᱟᱹᱛᱤᱨ ᱫᱚ ᱥᱚᱲᱮ ᱫᱚ ᱵᱟᱝᱞᱮ ᱥᱚᱲᱮ ᱠᱟᱜᱼᱟ, ᱟᱫᱚ ᱚᱲᱟᱜ ᱨᱮ ᱟᱫᱚ ᱡᱷᱚᱛᱚ ᱦᱚᱲᱮᱢ ᱛᱟᱦᱮᱱᱟ ᱛᱚ, ᱟᱫᱚ ᱛᱤᱱᱟᱹᱜ ᱡᱚᱠᱷᱟᱱᱟ ᱮᱢ ᱫᱟᱠᱟ ᱩᱛᱩᱭᱟ᱾ ᱟᱫᱚ ᱚᱱᱟ ᱠᱷᱟᱹᱛᱤᱨ ᱜᱮ ᱵᱟᱝᱞᱮ ᱥᱳᱲᱮ ᱟᱠᱟᱜᱼᱟ, ᱟᱨ ᱩᱛᱩ ᱫᱚᱞᱮ ᱩᱛᱩ ᱟᱠᱟᱫ ᱜᱮᱭᱟ᱾
ᱦᱳᱭ ᱦᱳᱭ ᱥᱚᱲᱮ ᱦᱚᱸ ᱚᱱᱠᱟ ᱟᱞᱮ ᱦᱚᱸᱞᱮ ᱥᱚᱲᱮ ᱵᱟᱲᱟ ᱞᱮᱫ ᱜᱮᱭᱟ, ᱟᱫᱚ ᱟᱹᱰᱤ ᱵᱮᱥ ᱥᱮᱵᱮᱞ ᱜᱮᱭᱟ, ᱟᱫᱚ ᱚᱱᱟᱛᱤᱧ ᱞᱟᱹᱭᱮᱫᱼᱟ ᱡᱮ, ᱥᱚᱲᱮ ᱵᱟᱲᱟ ᱠᱟᱜ ᱯᱮ ᱥᱮ ᱵᱟᱝᱟ, ᱢᱤᱫ ᱫᱷᱟᱣ ᱧᱮᱞ ᱞᱮᱜᱟᱣ ᱥᱳᱲᱮ ᱠᱟᱛᱮ ᱦᱚ ᱪᱮ
ᱦᱮᱸ, ᱦᱮᱸ
ᱦᱮᱸ, ᱟᱫᱚ ᱠᱟᱹᱴᱤᱡ ᱚᱱᱟᱨᱮ ᱡᱤᱞ ᱠᱚᱦᱚᱸ ᱠᱚ ᱢᱮᱥᱟᱜ ᱟ ᱜᱮᱭᱟ, ᱠᱟᱹᱴᱤᱡ ᱟᱫᱚ ᱥᱚᱲᱚᱢ ᱧᱚᱜᱚᱜᱼᱟ ᱮᱸᱰᱮ ᱠᱷᱟᱱ᱾
ᱟᱪᱪᱷᱟ ᱦᱮᱸ,
ᱦᱳᱭ, ᱟᱫᱚ ᱭᱟᱜ ᱱᱚᱣᱟ ᱮ ᱫᱷᱟᱨᱮ ᱯᱟᱥᱮᱨᱮ ᱡᱟᱦᱟᱸ ᱵᱤᱨ ᱵᱩᱨᱩ ᱠᱚ ᱢᱮᱱᱟ ᱠᱚᱼᱟ ᱚᱱᱟ ᱠᱚᱨᱮᱢᱟ ᱟᱹᱰᱤ ᱟᱭᱢᱟ ᱠᱤᱪᱷᱩ ᱜᱮ ᱧᱟᱢᱚᱼᱟᱥᱮ᱾ ᱚᱱᱟ ᱠᱚᱛᱮ ᱦᱚᱸ ᱟᱵᱚ ᱵᱚᱱ, ᱡᱚᱢ ᱵᱟᱧᱪᱟᱣ ᱫᱟᱲᱮᱭᱟᱜ-ᱟ ᱾ ᱚᱱᱠᱟᱱᱟᱜ ᱡᱤᱱᱤᱥ ᱠᱚᱦᱚᱸ ᱢᱮᱱᱟᱜ ᱟᱠᱟᱜ-ᱟ, ᱟᱫᱚ ᱚᱱᱠᱟ ᱵᱤᱨ ᱛᱮ ᱪᱟᱞᱟᱜ ᱦᱩᱭᱩᱜ-ᱟ ᱥᱮ ᱾ ᱯᱟᱸᱡᱟ ᱵᱟᱠᱷᱟᱱ ᱚᱠᱟᱨᱮᱵᱚᱱ ᱧᱟᱢᱟ, ᱚᱲᱟᱜ ᱠᱷᱚᱱᱟᱜ ᱫᱚ ᱵᱟᱝ ᱧᱟᱢᱚᱜ-ᱟ ᱥᱮ ᱾
ᱦᱮᱸ,
ᱱᱤᱛᱚᱜ ᱫᱚ ᱚᱱᱟ ᱠᱚ ᱪᱷᱟᱲᱟ ᱠᱟᱛᱮᱜ ᱫᱚ, ᱵᱤᱨ ᱠᱚᱨᱮ ᱫᱚ ᱱᱟᱜ ᱟᱫᱚ ᱱᱤᱛᱚᱜ ᱫᱚ ᱱᱟᱦᱟᱜ ᱩᱫ ᱠᱚ ᱯᱩᱴ ᱠᱟᱹ ᱠᱚᱜᱮ ᱫᱚᱢᱮ ᱠᱚ ᱚᱰᱚᱝᱚᱜ ᱠᱟᱱᱟ ᱾
ᱦᱳᱭ, ᱦᱳᱭ ᱱᱤᱛᱳᱜ ᱟᱜ ᱥᱤᱡᱤᱱ ᱨᱮᱫᱚ ᱩᱫ ᱯᱩᱴᱠᱟᱹ ᱥᱤᱡᱤᱱ ᱠᱟᱱᱟ ᱦᱟᱸᱜ ᱾
ᱦᱮᱸ,
ᱦᱳᱭ, ᱟᱫᱚ ᱩᱫ ᱯᱩᱴᱠᱟᱹ ᱦᱚᱸ ᱱᱤᱛᱚᱜ ᱫᱚ ᱟᱞᱮ ᱫᱚ, ᱟᱞᱮᱥᱮᱫ ᱦᱚᱸ ᱚᱢᱚᱱ ᱫᱚᱠᱚ ᱚᱢᱚᱱᱚᱜ ᱠᱟᱱ ᱜᱮᱭᱟ ᱾ ᱟᱫᱚ ᱡᱟᱦᱟᱸ ᱞᱮᱠᱟᱧ ᱞᱟᱹᱭ ᱡᱮ ᱵᱤᱨ ᱫᱚ ᱠᱟᱹᱴᱤᱡ ᱥᱟᱺᱜᱤᱧ ᱧᱚᱜ ᱜᱮᱭᱟ, ᱟᱫᱚ ᱚᱱᱟ ᱦᱤᱥᱟᱹᱵ ᱛᱮ ᱵᱟᱞᱮ ᱥᱮᱱ ᱫᱟᱲᱮᱭᱟᱜ ᱠᱟᱱᱟ ᱱᱤᱛᱚᱜ ᱫᱚ ᱦᱟᱞᱟᱝ ᱦᱮᱱᱟᱜ ᱠᱷᱟᱱ, ᱚᱠᱛᱚ ᱠᱚ ᱵᱟᱝ ᱦᱩᱭᱩᱜ ᱠᱟᱱᱟ ᱪᱟᱥ ᱠᱟᱹᱢᱤ ᱫᱤᱱ ᱛᱚ ᱾ ᱟᱫᱚ ᱥᱮᱛᱟᱜ ᱠᱷᱚᱱᱟᱜ ᱜᱮ ᱚᱱᱠᱟ ᱤᱥᱤᱱ ᱵᱟᱥᱟᱝ ᱠᱚ ᱦᱩᱭᱩᱜ ᱠᱟᱱᱟ, ᱟᱨ ᱵᱟᱹᱫᱽ ᱛᱮ ᱪᱟᱞᱟᱜ ᱦᱩᱭᱩᱜ ᱠᱟᱱᱟ ᱾
ᱦᱮᱸ,
ᱦᱳᱭ, ᱟᱫᱚ ᱚᱱᱟᱛᱮ ᱵᱟᱞᱮ ᱦᱟᱞᱟᱝ ᱮ ᱠᱚ ᱵᱟᱠᱷᱟᱱ ᱢᱟᱲᱟᱝ ᱧᱚᱜ ᱛᱮᱫᱚᱞᱮ ᱦᱟᱞᱟᱝ ᱵᱟᱲᱟ ᱞᱮᱫ ᱠᱚᱜᱮᱭᱟ ᱢᱤᱫ ᱫᱤᱱ ᱞᱮ ᱥᱳᱲᱮ ᱞᱮᱫ ᱠᱚ ᱜᱮᱭᱟ ᱟᱨᱦᱚᱸ ᱞᱮᱴᱚ ᱵᱟᱲᱟ ᱞᱮᱫ ᱠᱚᱜᱮᱭᱟᱞᱮ ᱟᱨ ᱩᱫᱷᱢᱟ ᱫᱤᱱ ᱡᱚᱢ ᱜᱮᱞᱮ ᱡᱚᱢᱮᱫ ᱛᱟᱦᱮᱸᱱᱟ ᱟᱫᱚ ᱚᱱᱠᱟ ᱦᱟᱞᱟᱝ ᱪᱟᱞᱟᱣ ᱞᱮᱱᱠᱷᱟᱱ ᱫᱚ ᱩᱛᱩ ᱠᱚ ᱡᱚᱜᱟᱲᱚᱜ ᱜᱮᱭᱟ ᱾
ᱩᱱᱠᱩ ᱫᱚ ᱟᱹᱰᱤ ᱜᱮᱠᱚ ᱥᱤᱵᱤᱞᱟ ᱩᱱᱠᱩ ᱫᱚ ᱵᱷᱤᱱᱟᱹ ᱥᱟᱨᱵᱷᱤᱥ ᱛᱮᱠᱚ ᱩᱰᱩᱠᱚᱜ-ᱟ ᱛᱚ ᱾ ᱟᱫᱚ ᱩᱱᱠᱩ ᱟᱨ ᱥᱮᱨᱢᱟ ᱨᱮ ᱜᱚᱴᱟ ᱥᱮᱨᱢᱟ ᱫᱚ ᱵᱟᱝᱠᱚ ᱧᱟᱢᱚᱜ-ᱟ ᱵᱚᱪᱷᱚᱨ ᱨᱮ ᱢᱤᱫ ᱡᱮᱠᱷᱟ ᱠᱚ ᱧᱟᱢᱚᱜ-ᱟ ᱾ ᱚᱱᱟᱛᱮ ᱢᱤᱫ ᱥᱤᱡᱤᱱ ᱜᱮᱠᱚ ᱩᱱᱠᱩ ᱫᱚᱠᱚ ᱩᱰᱩᱝᱚᱜ ᱜᱮᱭᱟ ᱟᱫᱚ ᱩᱱ ᱡᱚᱢ ᱫᱚ ᱟᱹᱰᱤ ᱢᱚᱡᱽ ᱜᱮ ᱥᱤᱵᱤᱞ ᱜᱮ ᱵᱩᱡᱷᱟᱹᱜ-ᱟ ᱾
ᱦᱳᱭ ᱦᱳᱭ ᱮᱠᱫᱚᱢ ᱟᱹᱰᱤ ᱵᱮᱥ ᱠᱚ ᱵᱩᱡᱷᱟᱹᱜ-ᱟ ᱾
ᱦᱮᱸ᱾
ᱟᱨ ᱚᱱᱠᱟ ᱜᱮᱼᱼ ᱮᱸ ᱟᱵᱚ ᱥᱮᱫ ᱢᱟ ᱟᱵᱤᱱ ᱦᱚᱸᱵᱤᱱ ᱞᱟᱹᱭ ᱠᱮᱫ-ᱟ ᱡᱮ ᱵᱤᱨ ᱢᱮᱱᱟᱜ ᱟᱠᱟᱫ ᱟᱞᱮ ᱥᱮᱫ ᱦᱚᱸ ᱚᱱᱠᱟ ᱜᱮ ᱵᱤᱨᱼᱼ
ᱟᱪᱪᱷᱟ᱾ ᱦᱮᱸ ᱨᱚᱲ ᱫᱚ ᱱᱟᱜ ᱵᱟᱝ ᱟᱸᱡᱚᱢ ᱴᱷᱤᱠ ᱞᱮᱱ ᱛᱟᱵᱤᱱᱟ ᱾
ᱚᱱᱛᱮ ᱫᱚ ᱵᱟᱹᱱᱩᱜ ᱨᱮᱦᱚᱸ ᱛᱚ ᱱᱩᱠᱩ ᱢᱟ ᱥᱟᱫ ᱨᱮᱱ ᱡᱤᱱᱤᱥ ᱠᱟᱱᱟ ᱠᱚᱥᱮ ᱡᱚᱢ ᱫᱚ ᱵᱩᱡᱷᱟᱹᱣ ᱜᱮᱭᱟ ᱾
ᱦᱮᱸ᱾
ᱟᱫᱚ ᱚᱱᱠᱟ ᱜᱮ ᱟᱨ ᱵᱟᱠᱷᱟᱱ ᱟᱞᱮ ᱦᱚᱸ ᱚᱱᱠᱟ ᱵᱤᱞᱟᱹᱛ ᱥᱮᱫ ᱨᱮ ᱡᱟᱦᱟᱸᱭ ᱯᱮᱲᱟ ᱠᱚ ᱢᱮᱱᱟᱜ ᱠᱟ ᱠᱚᱛᱟᱞᱮᱭᱟ ᱟᱫᱚᱞᱮ ᱵᱷᱮᱡᱟ ᱟᱠᱚ ᱜᱮᱭᱟ ᱩᱫ ᱯᱩᱴᱼᱼ ᱠᱟᱹ ᱠᱚ ᱡᱩᱫᱤ ᱚᱱᱠᱟ ᱫᱚᱢᱮᱞᱮ ᱞᱮ ᱦᱟᱞᱟᱝ ᱞᱮᱠᱷᱟᱱ ᱾
ᱦᱮᱸ ᱟᱫᱚ ᱱᱤᱛᱳᱜ ᱫᱚ ᱱᱟᱦᱟᱜ ᱤᱧ ᱟᱹᱰᱤᱴᱟᱜ ᱜᱮ ᱧᱮᱞᱚᱜ ᱠᱟᱱᱟ ᱡᱮ ᱚᱱᱠᱟ ᱵᱟᱡᱟᱨ ᱠᱚᱨᱮ ᱦᱚᱸ ᱩᱫ ᱯᱩᱴᱠᱟᱹ ᱠᱚ ᱟᱠᱷᱨᱤᱧᱮᱫ ᱠᱚᱣᱟ ᱾ ᱟᱫᱚ ᱡᱟᱦᱟᱸᱭ ᱠᱚ ᱡᱟᱦᱟᱸᱥᱮᱱ ᱠᱚ ᱵᱟᱝᱠᱚ ᱩᱰᱩᱠᱚᱜ ᱠᱟᱱᱟ ᱥᱮ ᱵᱤᱞᱟᱹᱛ ᱠᱚᱨᱮᱱ ᱦᱚᱲ ᱠᱚᱦᱚᱸ ᱚᱱᱼᱼ ᱚᱱᱛᱮ ᱫᱚ ᱱᱟᱜ ᱵᱟᱝᱠᱚ ᱧᱟᱢ ᱠᱚᱣᱟ ᱛᱚ ᱟᱨ ᱩᱱᱟᱹᱜ ᱥᱟᱺᱜᱤᱧ ᱠᱷᱚᱱᱟᱜ ᱫᱚ ᱦᱟᱞᱟᱝ ᱫᱚ ᱵᱟᱝ ᱠᱚ ᱦᱤᱡᱩᱜ-ᱟ ᱾ ᱟᱨ ᱡᱩᱫᱤ ᱚᱱᱠᱟ ᱯᱮᱲᱟ ᱯᱟᱹᱲᱦᱟᱹ ᱠᱚᱦᱚᱸ ᱵᱟᱝ ᱠᱚ ᱛᱟᱦᱮᱱ ᱛᱟᱠᱚᱣᱟ ᱾ ᱛᱟᱦᱚᱞᱮ ᱩᱱᱠᱩ ᱫᱚ ᱚᱱᱮ ᱵᱟᱡᱟᱨ ᱠᱚᱨᱮ ᱦᱟᱴ ᱠᱚᱨᱮ ᱠᱚᱦᱚᱸ ᱱᱤᱛᱚᱜ ᱫᱚ ᱯᱩᱴᱠᱟᱹ ᱩᱫ ᱯᱩᱴᱠᱟᱹ ᱠᱚ ᱨᱟᱠᱟᱵ ᱮᱜ-ᱟ ᱚᱱᱟ ᱠᱚᱨᱮ ᱠᱷᱚᱱᱟᱜ ᱜᱮ ᱱᱟᱹᱢᱟᱹᱭᱚᱜ ᱞᱮᱠᱟ ᱠᱚ ᱡᱚᱢᱮᱫ ᱢᱟᱱᱮ ᱚᱸᱰᱮ ᱠᱚᱨᱮ ᱠᱷᱚᱱᱟᱜ ᱜᱮᱠᱚ ᱦᱟᱛᱟᱣᱮᱫ ᱠᱚᱣᱟ ᱾
ᱦᱳᱭ ᱦᱮᱸ ᱮᱠᱫᱚᱢ ᱟᱫᱚ ᱡᱟᱦᱟᱸ ᱞᱮᱠᱟ ᱚᱱᱠᱟ ᱨᱮᱜᱮ ᱚᱸᱰᱮ ᱠᱷᱚᱱᱟᱜ ᱠᱤᱨᱤᱧ ᱠᱟᱛᱮᱜ ᱦᱚᱸ ᱡᱚᱢ ᱠᱚᱜᱮ ᱦᱩᱭᱩᱜ-ᱟ ᱛᱚᱼᱼ ᱢᱤᱫᱴᱟᱝ ᱥᱤᱡᱤᱱ ᱨᱮᱱᱟᱜ ᱡᱤᱱᱤᱥ ᱥᱮ ᱟᱹᱰᱤ ᱥᱟᱛ ᱨᱮᱱᱟᱜ ᱡᱚᱢ ᱜᱮ ᱡᱚᱢ ᱥᱟᱱᱟᱣᱟ ᱟᱫᱚ ᱠᱤᱨᱤᱧ ᱠᱚ ᱦᱩᱭᱩᱜᱼᱟ ᱪᱤᱠᱟᱭᱟᱢ?
ᱦᱮᱸ᱾
ᱚᱱᱠᱟ ᱞᱮᱠᱟ ᱛᱮᱜᱮ ᱟᱫᱚ ᱡᱟᱦᱟᱸᱭ ᱠᱚᱥᱮᱫ ᱵᱟᱹᱱᱩᱜ ᱠᱚ ᱨᱮᱦᱚᱸ ᱩᱱᱠᱩ ᱦᱚᱸᱠᱚ ᱡᱚᱢᱮᱫ ᱠᱚᱜᱮᱭᱟ᱾
ᱦᱮᱸ᱾
ᱦᱳᱭ ᱛᱟᱦᱚᱞᱮ ᱟᱯᱮ ᱥᱮᱫ ᱫᱚ ᱱᱚᱣᱟ ᱠᱷᱤᱡᱩᱨ ᱫᱟᱨᱮ ᱠᱚ ᱛᱟᱞᱮ ᱫᱟᱨᱮ ᱠᱚᱫᱚ ᱪᱮᱫᱮ ᱞᱮᱠᱟ ᱢᱮᱱᱟᱜᱼᱟ ᱟᱥ ᱵᱟᱝᱟ?
ᱦᱮᱸ ᱢᱮᱱᱟᱜ ᱜᱮᱭᱟ ᱠᱷᱤᱡᱩᱨ ᱫᱟᱨᱮ ᱠᱚᱦᱚᱸ ᱛᱟᱞᱮ ᱫᱟᱨᱮ ᱠᱚᱦᱚᱸ ᱟᱫᱚᱼᱼ ᱱᱤᱛᱚᱜ ᱥᱤᱡᱤᱱ ᱫᱚ ᱛᱟᱞᱮ ᱱᱟᱦᱟᱜ ᱫᱚ ᱥᱮᱱ ᱫᱚ ᱵᱤᱞᱤ ᱜᱚᱫᱚᱜ ᱠᱟᱱᱟ ᱵᱤᱞᱤᱜ ᱠᱟᱱ ᱜᱮᱭᱟ᱾ ᱟᱨ ᱟᱯᱮ ᱥᱮᱱ ᱜᱮ ᱵᱤᱞᱤᱜ ᱠᱟᱱᱟ ᱥᱮ ᱵᱟᱝᱼᱟ?
ᱦᱮᱸ ᱛᱟᱞᱮ ᱫᱚ ᱟᱞᱮ ᱥᱮᱫ ᱦᱚᱸ ᱵᱤᱞᱤ ᱜᱚᱫᱚᱜ ᱠᱟᱱ ᱜᱮᱭᱟ ᱦᱟᱜᱸ ᱠᱷᱟᱱ ᱟᱫᱚ ᱚᱱᱠᱟ- ᱱᱤᱭᱟᱹ ᱥᱮᱨᱢᱟ ᱨᱮᱫᱚ ᱱᱟᱜ ᱠᱷᱟᱱ ᱟᱹᱣᱨᱤ ᱞᱮ ᱮ ᱢᱤᱫ ᱫᱤᱱ ᱦᱚᱸ ᱟᱹᱣᱨᱤ ᱞᱮ- ᱯᱤᱴᱷᱟᱹ ᱞᱟᱴᱷᱟᱭᱟ ᱦᱟᱜᱸ ᱠᱷᱟᱱ ᱰᱩᱢᱵᱩᱜ ᱯᱤᱴᱷᱟᱹ ᱠᱚ ᱟᱹᱣᱨᱤ ᱞᱮ ᱵᱮᱱᱟᱣᱟ ᱦᱟᱸᱜ᱾
ᱟᱪᱪᱷᱟ ᱦᱮᱸ ᱟᱞᱮ ᱫᱚ ᱟᱜ ᱞᱮ ᱯᱤᱴᱷᱟᱹ ᱵᱟᱲᱟ ᱜᱚᱫ ᱠᱮᱫ ᱜᱮᱭᱟ᱾ ᱢᱤᱫ ᱡᱷᱟᱠᱷᱟ ᱦᱟᱞᱟᱝ ᱟᱜᱩ ᱞᱮᱫ ᱛᱟᱦᱮᱸ ᱟᱞᱮ ᱠᱤᱪᱷᱩ ᱫᱤᱱ ᱞᱟᱦᱟ ᱨᱮᱜᱮ᱾ ᱩᱱ ᱡᱚᱠᱷᱚᱱ ᱜᱮᱞᱮ ᱯᱤᱴᱷᱟᱹ ᱠᱮᱜᱼᱟ ᱟᱨᱦᱚᱸ ᱚᱱᱟ ᱫᱚ ᱥᱩᱱᱩᱢ ᱟᱛᱮᱜ ᱦᱚᱸ᱾ ᱯᱤᱴᱷᱟᱹ ᱫᱚ ᱜᱟᱱᱚᱜ ᱜᱮᱭᱟ, ᱟᱨ ᱚᱱᱠᱟ ᱟᱸ ᱨᱩᱴᱤ ᱞᱮᱠᱟ ᱦᱚᱸ ᱨᱤᱫ ᱠᱟᱛᱮᱱ ᱯᱤᱴᱷᱟᱹ ᱜᱟᱱᱚᱜ ᱜᱮᱭᱟ ᱟᱨᱦᱚᱸ ᱟᱞᱮ ᱥᱮᱱ ᱫᱚᱠᱚ ᱥᱚᱲᱮᱭ ᱜᱮᱭᱟ᱾ ᱟᱪᱷᱟ ᱟᱯᱮ ᱥᱮᱱ ᱫᱚ ᱛᱟᱞᱮ ᱠᱚ ᱥᱚᱲᱮ ᱜᱮᱭᱟ ᱥᱮ ᱵᱟᱝ?
ᱛᱟᱞᱮ ᱥᱚᱲᱮ ᱫᱚ ᱦᱟᱸᱜ ᱠᱷᱟᱱ ᱟᱞᱮ ᱥᱮᱡ ᱫᱚ ᱵᱟᱠᱚ ᱥᱩᱲᱟᱹᱭ ᱜᱮᱭᱟ, ᱵᱟᱹᱞᱤᱧ ᱟᱸᱡᱚᱢ ᱵᱟᱲᱟ ᱟᱠᱟᱜ ᱠᱚᱣᱟ ᱦᱟᱜ ᱡᱚᱢ ᱵᱟᱲᱟ ᱦᱚᱸ ᱵᱟᱝ ᱦᱩᱭ ᱠᱟᱱᱟ ᱟᱫᱚ ᱮ ᱯᱳᱭᱞᱳ ᱫᱷᱟᱣ ᱞᱤᱧ ᱟᱸᱡᱚᱢ ᱠᱮᱼᱟ ᱛᱟᱞᱮ ᱥᱩᱲᱟᱹ ᱫᱚ ᱱᱟᱜ ᱠᱷᱟᱱ ᱟᱫᱚ ᱪᱮᱫ ᱞᱮᱠᱟ ᱥᱤᱵᱤᱞ ᱛᱮ ᱚᱱᱟ ᱫᱚ, ᱪᱮᱜ ᱞᱮᱠᱟ ᱠᱟᱛᱮ ᱯᱮ ᱢᱟᱱᱮ ᱚᱱᱟ ᱯᱮ ᱵᱮᱱᱟᱣᱟ ᱥᱩᱲᱮ? ᱠᱟᱹᱴᱤᱡ ᱮᱢ ᱞᱟᱹᱭ ᱞᱮᱠᱷᱟᱱ ᱱᱟ ᱯᱟᱭ ᱠᱚᱜᱼᱟ᱾
ᱦᱮᱸ ᱚᱱᱟ ᱚᱸ ᱥᱚᱲᱮ ᱫᱚ ᱱᱟᱦᱟᱜ ᱟᱸ ᱯᱩᱭᱞᱩ ᱫᱚ ᱛᱟᱞᱮ ᱚᱱᱠᱟ ᱯᱤᱴᱷᱟᱹ ᱨᱮ ᱡᱮᱢᱚᱱ ᱟᱵᱚ ᱪᱮᱜ ᱞᱮᱠᱟ ᱵᱚᱱ ᱵᱚᱰᱚᱡᱟ᱾